ᱦᱮᱞᱳ
ᱦᱟ ᱦᱮᱞᱳ
ᱦᱟᱸ ᱜᱚᱝᱠᱮ ᱤᱧᱟᱹᱜ ᱟᱲᱟᱝ ᱪᱮᱫ ᱞᱮᱠᱟ ᱟᱡᱚᱢᱚᱜ ᱠᱟᱱᱟ
ᱦᱮᱸ ᱱᱤᱛ ᱦᱟᱹᱵᱤᱡ ᱫᱚ ᱦᱟᱜ ᱵᱮᱥ ᱜᱮ ᱟᱸᱡᱚᱢᱚᱜ ᱠᱟᱱᱟ ᱟᱢᱟᱜ ᱫᱚ ᱟᱨ ᱤᱧᱟᱹᱜ ᱜᱮ ᱞᱟᱹᱭ ᱛᱟᱞᱟᱝ ᱢᱮ ᱦᱟᱸᱜ ᱱᱚᱣᱟ ᱪᱮᱫ ᱞᱮᱠᱟ ᱟᱢᱟᱜ ᱦᱚᱸ ᱪᱟᱞᱟᱜ ᱠᱟᱱᱟ ᱟᱨ ᱞᱟᱹᱭ ᱛᱟᱞᱟᱝ ᱢᱮ ᱵᱟᱠᱷᱟᱡ ᱚᱱᱠᱟ ᱜᱮ ᱱᱮᱴᱳᱣᱟᱨᱠ ᱥᱮᱫ ᱪᱟᱞᱟᱜ ᱦᱳᱭᱳᱜᱼᱟ ᱾
ᱟᱪᱷᱟ ᱱᱚᱜᱼᱚᱭ ᱟᱹᱰᱤ ᱱᱟᱯᱟᱭ ᱜᱮ ᱟᱸᱡᱚᱢᱚᱜ ᱠᱟᱱᱟ ᱚᱠᱟ ᱴᱷᱮᱡ ᱢᱮᱱᱟᱢᱟ ᱚᱸᱰᱮ ᱜᱮᱢ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱦᱩᱭᱩᱜᱼᱟ ᱾ ᱮᱱᱛᱮ ᱱᱚᱜᱚᱭ ᱱᱤᱛ ᱫᱷᱟᱹᱵᱤᱡ ᱫᱚ ᱪᱮᱫ ᱦᱚᱸ ᱵᱟᱭ ᱰᱤᱥᱴᱟᱵᱽ ᱠᱟᱜᱼᱟ ᱟᱨ ᱱᱚᱝᱠᱟ ᱜᱮ ᱡᱮ ᱢᱚᱱ ᱢᱩᱪᱟᱹᱫ ᱫᱷᱟᱹᱨᱤᱡ ᱟᱸᱡᱚ ᱢᱚᱜ ᱟᱫᱚ ᱪᱮᱫ ᱞᱮᱠᱟ ᱛᱮ ᱟᱯᱮ ᱥᱮᱫ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱟᱞᱮ ᱢᱟ ᱱᱚᱜᱼᱚᱭ ᱮᱠᱟᱞ ᱟᱹᱰᱤ ᱡᱳᱨ ᱛᱟᱞ ᱠᱷᱮᱛ ᱠᱚᱨᱮ ᱠᱟᱹᱢ ᱞᱮ ᱞᱟᱴᱠᱟᱣ ᱵᱟᱲᱟ ᱟᱠᱟᱱ ᱯᱤᱰᱷᱟᱹ ᱥᱟᱢᱟᱜ ᱠᱚ ᱥᱮ ᱦᱩᱲᱩ ᱨᱚᱦᱚᱭ ᱠᱚ ᱥᱮ ᱜᱟᱹᱪᱷᱤ ᱛᱩᱫ ᱠᱩ ᱥᱮ ᱟᱭᱢᱟ ᱞᱮᱠᱟ ᱱᱟᱜ ᱠᱟᱹᱢᱤ ᱦᱟᱱᱛᱮ ᱱᱟᱛᱮ ᱮᱠᱟᱞ ᱛᱮ ᱱᱮᱛᱟᱨ ᱢᱟ ᱟᱫᱚ ᱟᱯᱮ ᱥᱮᱫ ᱜᱮ ᱪᱮᱫ ᱯᱮ ᱪᱤᱠᱟ ᱵᱟᱲᱟᱭ ᱫᱟ ᱾
ᱟᱞᱮ ᱥᱮᱫ ᱦᱚᱸ ᱚᱱᱠᱟ ᱜᱮ ᱱᱮᱛᱟᱨ ᱢᱟ ᱚᱱᱟ ᱠᱟᱹᱢᱤ ᱫᱤᱱ ᱠᱟᱱᱛᱮ ᱟᱞᱮ ᱥᱮᱫ ᱦᱚᱸ ᱱᱚᱣᱟ ᱥᱮᱛᱟᱜ ᱛᱚᱨᱟ ᱥᱮᱛᱟᱜ ᱥᱮᱛᱟᱜ ᱥᱟᱶ ᱛᱮ ᱜᱮ ᱦᱟᱱᱮ ᱵᱟᱹᱭᱦᱟᱹᱲ ᱥᱮᱫ ᱜᱮᱞᱮ ᱫᱟᱹᱲ ᱫᱟ ᱟᱨ ᱮᱛᱮ ᱱᱚᱜᱼᱚᱭ ᱟᱹᱰᱤ ᱢᱚᱸᱡᱽ ᱟᱹᱰᱤ ᱢᱚᱸᱡᱽ ᱢᱚᱥᱚᱢ ᱠᱟᱱ ᱛᱮ ᱱᱚᱣᱟ ᱫᱟᱜ ᱫᱤᱱ ᱟᱹᱰᱤ ᱢᱚᱡᱽ ᱮ ᱫᱟᱜ ᱮᱫ ᱠᱟᱱ ᱛᱮ ᱟᱨ ᱟᱹᱰᱤ ᱢᱚᱸᱡᱽ ᱱᱤᱭᱟᱹ ᱫᱚᱢ ᱫᱚ ᱯᱟᱥᱮᱡ ᱠᱷᱮᱛ ᱠᱚ ᱦᱚᱸ ᱟᱹᱰᱤ ᱢᱚᱸᱡᱽ ᱜᱮ ᱯᱮᱨᱮᱡ ᱵᱟᱲᱟᱣ ᱟᱠᱟᱱᱟ ᱫᱟᱜ ᱠᱚᱛᱮ ᱟᱨ ᱢᱚᱸᱡᱽ ᱜᱮ ᱯᱟᱥᱮᱡ ᱦᱩᱲᱩ ᱠᱚ ᱦᱩᱭᱩᱜᱼᱟ ᱢᱚᱸᱡᱽ ᱜᱮ ᱚᱱᱟ ᱫᱟᱜ ᱛᱮ ᱵᱩᱡᱷᱟᱹᱜ ᱠᱟᱱᱟ ᱟᱫᱚ ᱚᱱᱟ ᱛᱮ ᱜᱮ ᱦᱩᱲᱩ ᱨᱚᱦᱚᱭ ᱠᱚᱞᱮ ᱥᱟᱹᱨᱫᱤ ᱵᱟᱲᱟᱣ ᱟᱠᱟᱱᱟ ᱟᱨ ᱦᱮᱸ ᱥᱟᱹᱨᱫᱤ ᱟᱫᱚᱢ ᱦᱚᱲ ᱫᱚᱠᱚ ᱪᱟᱵᱟᱭ ᱮᱫᱟ ᱟᱫᱚᱢ ᱦᱚᱲ ᱫᱚᱠᱚ ᱮᱦᱚᱵ ᱵᱟᱲᱟᱣ ᱟᱠᱟᱱᱟ ᱟᱨ ᱟᱞᱮ ᱫᱚ ᱱᱚᱜᱼᱚᱭ ᱦᱟᱸᱜ ᱯᱟᱥᱮᱡ ᱟᱨ ᱢᱤᱫ ᱦᱟᱯᱛᱟ ᱜᱟᱱ ᱞᱮ ᱠᱟᱹᱢᱤᱼᱭᱟ ᱟᱨ ᱚᱱᱠᱟ ᱛᱮᱜᱮ ᱢᱩᱪᱟᱹᱫᱚᱜᱼᱟ ᱟᱨ ᱵᱩᱡᱷᱟᱹᱜ ᱠᱟᱱᱟ ᱯᱟᱥᱮᱡ ᱱᱤᱭᱟᱹ ᱥᱮᱨᱢᱟ ᱫᱚ ᱢᱚᱸᱡᱽ ᱜᱮ ᱦᱟᱸᱜ ᱦᱤᱭᱟᱨ ᱧᱮᱞᱚᱼᱜ ᱜᱚᱜ ᱠᱟᱱᱟ ᱪᱮᱫ ᱞᱮᱠᱟ ᱛᱟᱭᱚᱢ ᱛᱤᱜᱤ ᱫᱟᱜ ᱟᱵᱚᱱ ᱥᱮ ᱵᱟᱭ ᱫᱟᱜ ᱟᱵᱚᱱᱟ ᱟᱫᱚ ᱚᱱᱟ ᱮᱱ ᱨᱮᱦᱚᱸ ᱢᱮᱱᱟᱜ ᱵᱚᱞᱮ ᱵᱤᱥᱮᱥ ᱨᱚᱦᱚᱭ ᱞᱮᱠᱷᱟᱱ ᱮᱢ ᱢᱮᱱᱟ ᱵᱚᱞᱮ ᱦᱮᱸ ᱨᱚᱦᱚᱭ ᱠᱤᱫᱟᱹᱧ ᱪᱮᱫ ᱞᱮᱠᱟ ᱪᱮᱫ ᱞᱮᱠᱟ ᱚᱱᱟ ᱫᱚᱵᱚᱱ ᱢᱮᱱ ᱠᱮᱭᱟ ᱵᱚᱞᱮ ᱟᱫᱚ ᱚᱝᱠᱟ ᱜᱮ ᱟᱵᱚ ᱥᱮᱫ ᱦᱚᱸ ᱨᱚᱦᱚᱭ ᱵᱟᱲᱟ ᱦᱩᱭᱩᱜ ᱠᱟᱱᱟ ᱟᱞᱮ ᱥᱮᱫ ᱦᱚᱸ ᱟᱨ ᱛᱚᱵᱮ ᱞᱟᱹᱭ ᱵᱮᱱ ᱟᱵᱮᱱ ᱥᱮᱫ ᱫᱚ ᱚᱱᱮ ᱮᱱᱟᱱᱚᱜ ᱤᱧ ᱢᱮᱱ ᱞᱮᱫ ᱞᱮᱠᱟ ᱜᱮ ᱵᱚᱞᱮ ᱟᱯᱮ ᱥᱮᱫ ᱫᱚ ᱪᱮᱫ ᱞᱮᱠᱟ ᱦᱮᱲ ᱦᱮᱫ ᱟᱠᱚ ᱥᱮ ᱵᱟᱠᱚ ᱦᱮᱲ ᱦᱮᱫᱟ ᱟᱫᱚᱢ ᱥᱮ ᱚᱱᱠᱟᱧ ᱵᱟᱲᱟᱭᱟ ᱵᱚᱞᱮ ᱟᱯᱮ ᱚᱱᱟ ᱵᱟᱝᱜᱟᱞ ᱱᱟᱠᱷᱟ ᱫᱚ ᱚᱱᱟ ᱮᱥᱯᱮᱨᱮ ᱭᱟᱠᱚ ᱜᱷᱟᱸᱥ ᱵᱚᱞᱮ ᱟᱫᱚ ᱮᱥᱯᱮᱨᱮ ᱛᱮ ᱜᱮ ᱜᱚᱡᱚᱜᱼᱟ ᱵᱚᱞᱮ ᱟᱨ ᱦᱩᱲᱩ ᱫᱚ ᱵᱟᱝ ᱪᱤᱠᱟᱜᱼᱟ ᱟᱫᱚ ᱚᱱᱮ ᱚᱱᱠᱟᱱ ᱟᱞᱮ ᱥᱮᱫ ᱫᱚ ᱚᱱᱟ ᱦᱮᱲᱦᱮᱫ ᱥᱤᱥᱴᱮᱢ ᱢᱮᱱᱟᱜᱼᱟ ᱦᱚᱲ ᱦᱚᱲ ᱠᱚᱞᱮ ᱦᱮᱲᱦᱮᱫᱟ ᱦᱚᱲ ᱜᱮᱞᱮ ᱦᱮᱲᱦᱮᱫᱟ ᱵᱚᱞᱮ ᱚᱠᱟ ᱫᱚ ᱢᱩᱱᱤᱥ ᱠᱚᱞᱮ ᱞᱟᱜᱟᱣ ᱠᱚᱣᱟ ᱚᱠᱚᱭ ᱫᱚ ᱟᱯᱱᱟᱨ ᱛᱮᱢ ᱦᱮᱲ ᱦᱮᱫ ᱫᱟᱲᱮᱭᱟᱜᱼᱟ ᱠᱷᱟᱡ ᱟᱯᱱᱟᱨ ᱛᱮ ᱦᱚᱸ ᱵᱚᱞᱮ ᱟᱫᱚ ᱞᱟᱹᱭ ᱢᱮ ᱚᱱᱟ ᱜᱮ ᱠᱟᱹᱴᱤᱡ ᱠᱟᱹᱴᱤᱡ ᱟᱢᱟᱜ ᱟᱯᱮ ᱥᱮᱫ ᱚᱱᱟ ᱪᱮᱫ ᱞᱮᱠᱟ ᱫᱷᱟᱨᱟ ᱠᱟᱱᱟ
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱟᱨ ᱤᱧ ᱡᱚᱠᱷᱚᱱ ᱤᱧ ᱞᱟᱹᱭᱟ ᱦᱟᱸᱜ ᱟᱞᱮ ᱥᱮᱭᱟᱜ ᱵᱟᱨᱮ ᱛᱮ ᱛᱚ ᱱᱚᱜᱼᱚᱭ ᱟᱞᱮ ᱥᱮᱫ ᱫᱚ ᱚᱱᱠᱟ ᱫᱚ ᱵᱟᱠᱚ ᱮᱥᱯᱮᱨᱮ ᱵᱟᱲᱟᱭᱟ ᱟᱨ ᱱᱚᱜᱚᱭ ᱱᱤᱛ ᱦᱟᱹᱵᱤᱡ ᱵᱟᱠᱚ ᱮᱥᱯᱮᱨᱮ ᱵᱟᱲᱟ ᱠᱟᱜᱼᱟ ᱟᱫᱚ ᱯᱟᱥᱮᱡ ᱚᱱᱮ ᱠᱚ ᱢᱮᱱᱟ ᱯᱷᱤᱭᱩ ᱪᱟᱨ ᱨᱮ ᱥᱮ ᱟᱜᱟᱢ ᱫᱤᱱ ᱠᱚᱨᱮ ᱦᱚᱸ ᱚᱱᱠᱟ ᱡᱩᱫᱤ ᱦᱩᱭᱩᱜ ᱠᱷᱟᱡ ᱛᱚ ᱮᱥᱯᱮᱨᱮ ᱭᱟᱠᱚ ᱦᱟᱸᱜ ᱟᱨ ᱱᱤᱛᱚᱜ ᱦᱟᱹᱵᱤᱡ ᱢᱟᱛᱚ ᱵᱚᱛᱚᱨ ᱢᱮᱱᱟᱜᱼᱟ ᱡᱮ ᱪᱮᱫ ᱞᱮᱠᱟ ᱱᱟᱜ ᱵᱤᱥ ᱮᱢ ᱞᱟᱜᱟᱣᱟ ᱪᱮᱫ ᱦᱩᱲᱩ ᱜᱤ ᱡᱩᱫᱤ ᱜᱚᱡ ᱮᱱ ᱛᱟᱢᱟ ᱥᱮ ᱦᱩᱲᱩ ᱜᱮ ᱚᱱᱠᱟ ᱡᱷᱤᱱ ᱡᱷᱤᱱᱟᱹᱣ ᱱᱟ ᱛᱚ ᱟᱹᱰᱤ ᱢᱩᱥᱠᱤᱞ ᱪᱮᱫ ᱯᱷᱟᱭᱫᱟ ᱛᱚ ᱚᱱᱠᱟ ᱤᱭᱟᱹ ᱛᱮᱭᱟᱜ ᱨᱮᱭᱟᱜ ᱫᱚ ᱛᱚ ᱚᱱᱟ ᱤᱭᱟᱹᱛᱮ ᱵᱟᱠᱚ ᱮᱥᱯᱮᱨᱮ ᱵᱟᱲᱟᱭᱟ ᱦᱟᱸᱜ ᱚᱱᱠᱟ ᱫᱚ ᱱᱤᱛ ᱦᱟᱹᱵᱤᱡ ᱫᱚ ᱟᱫᱚ ᱚᱱᱮ ᱠᱚ ᱢᱮᱱᱟ ᱵᱚᱛᱚᱨ ᱢᱮᱱᱟᱜᱼᱟ ᱡᱮ ᱢᱤᱫ ᱴᱮᱱ ᱡᱟᱦᱟᱸ ᱞᱮᱠᱟ ᱮᱢᱟᱱ ᱞᱮᱱ ᱠᱷᱟᱡ ᱛᱚ ᱟᱹᱰᱤ ᱛᱮᱫ ᱵᱷᱟᱵᱽᱱᱟᱢ ᱟᱹᱭᱠᱟᱹᱣᱟ ᱛᱤᱱᱟᱹᱜ ᱰᱷᱮᱨ ᱦᱩᱲᱩ ᱪᱟᱥᱵᱟᱥ ᱢᱮᱛᱟᱜ ᱢᱮ ᱤᱭᱟᱹᱜ ᱛᱟᱢᱟ ᱵᱮᱨᱵᱟᱫᱚᱜ ᱞᱮᱠᱟ ᱛᱟᱢᱟ ᱥᱮ ᱵᱚᱞᱮ ᱚᱱᱠᱟ ᱵᱟᱝ ᱦᱩᱭᱩᱜ ᱛᱟᱢᱟ ᱠᱷᱟᱡ ᱪᱮᱫ ᱯᱷᱟᱭᱫᱟ ᱛᱚᱵᱮ ᱟᱫᱚ ᱚᱱᱟ ᱛᱮ ᱱᱚᱜᱼᱚᱭ ᱦᱟᱸᱜ ᱚᱱᱠᱟ ᱫᱚ ᱵᱟᱠᱚ ᱮᱥᱯᱨᱮ ᱵᱟᱲᱟᱭᱟ ᱟᱨ ᱟᱞᱮ ᱥᱮᱫ ᱫᱚ ᱚᱱᱟ ᱠᱚ ᱮᱥᱯᱮᱨᱮᱹᱭᱟ ᱚᱠᱟ ᱫᱚᱧ ᱞᱟᱹᱭ ᱠᱮᱫ ᱮᱱᱟ ᱱᱚᱜ ᱥᱮ ᱱᱤᱛᱚᱜ ᱦᱚᱸᱧ ᱞᱟᱹᱭ ᱫᱚᱲᱦᱟᱭᱮᱫᱟ ᱦᱟᱸᱜ ᱡᱮ ᱚᱱᱟ ᱵᱮᱸᱜᱟᱲ ᱜᱚᱰᱟ ᱠᱚ ᱥᱮ ᱚᱱᱟ ᱯᱮᱸᱭᱟᱡᱽ ᱜᱚᱰᱟ ᱠᱚᱦᱚᱸ ᱟᱨ ᱡᱟᱹᱥᱛᱤ ᱠᱟᱭᱛᱮᱧ ᱧᱮᱞ ᱟᱠᱟᱫ ᱠᱚᱣᱟ ᱱᱚᱣᱟ ᱥᱟᱹᱨᱩ ᱜᱚᱰᱟ ᱠᱚ ᱟᱹᱰᱤ ᱜᱟᱱ ᱠᱚ ᱮᱥᱯᱮᱨᱮᱹ ᱵᱟᱲᱟᱭ ᱜᱮᱭᱟ ᱟᱨ ᱥᱟᱹᱨᱩ ᱜᱚᱰᱟ ᱫᱚ ᱮᱱᱛᱮᱫ ᱚᱱᱟ ᱫᱚ ᱵᱟᱝ ᱜᱚᱡᱚᱜᱼᱟ ᱚᱱᱟ ᱩᱥᱟᱹᱨᱟ ᱥᱟᱹᱨᱤ ᱫᱟᱨᱮ ᱠᱚᱫᱚ ᱚᱱᱟ ᱫᱚ ᱢᱮᱛᱟᱜ ᱢᱮ ᱚᱱᱟ ᱥᱟᱹᱨᱩ ᱫᱟᱨᱮ ᱪᱮᱛᱟᱱ ᱨᱮ ᱪᱮᱫ ᱪᱚ ᱚᱱᱠᱟᱱᱟᱜ ᱡᱤᱱᱤᱥ ᱢᱮᱱᱟᱜᱼᱟ ᱡᱮ ᱚᱱᱟ ᱵᱷᱤᱛᱨᱤ ᱥᱮ ᱚᱱᱠᱟ ᱡᱟᱦᱟᱱᱟᱜ ᱵᱟᱦᱨᱮ ᱠᱷᱚᱡ ᱡᱟᱦᱟᱱᱟᱜ ᱡᱤᱱᱤᱥ ᱜᱮ ᱚᱱᱠᱟ ᱵᱟᱝ ᱵᱚᱞᱚ ᱵᱟᱲᱟᱣ ᱜᱚᱫᱚᱜᱼᱟ ᱟᱫᱚ ᱚᱱᱟᱛᱮ ᱦᱟᱸᱜ ᱥᱟᱹᱨᱩ ᱜᱚᱰᱟ ᱨᱮᱜᱮ ᱡᱟᱹᱥᱛᱤ ᱫᱚᱠᱚ ᱞᱟᱜᱟᱣ ᱵᱟᱲᱟᱣᱟᱜᱼᱟ ᱚᱱᱟ ᱡᱮ ᱠᱩ ᱚᱱᱟ ᱮᱥᱯᱮᱨᱮ ᱠᱚᱫᱚ ᱦᱟᱸᱜ ᱡᱟᱹᱥᱛᱤᱧ ᱧᱮᱞ ᱟᱠᱟᱫ ᱠᱚᱣᱟ ᱟᱞᱮ ᱥᱮᱫ ᱫᱚ ᱟᱫᱚ ᱟᱯᱮ ᱥᱮᱫ ᱜᱮ ᱦᱟᱸᱜ ᱱᱤᱛᱚᱜ ᱤᱧ ᱠᱩᱞᱤ ᱨᱩᱣᱟᱹᱲᱮᱫ ᱢᱮ ᱡᱮ ᱟᱯᱮ ᱥᱮᱫ ᱫᱚ ᱪᱮᱫ ᱚᱱᱠᱟ ᱠᱚ ᱮᱥᱯᱮᱨᱮᱹ ᱵᱟᱲᱟᱭ ᱜᱮᱭᱟ ᱥᱮ ᱟᱯᱮ ᱥᱮᱫ ᱫᱚ ᱵᱟᱠ ᱠᱚ ᱮᱥᱯᱮᱨᱮᱹ ᱵᱟᱲᱟᱭᱟ
ᱦᱮᱸ ᱦᱮᱸᱢᱟ‌ᱪᱮᱫ ᱮᱢ ᱞᱟᱹᱭ ᱠᱮᱫᱼᱟ ᱟᱫᱚ ᱤᱧᱦᱚᱸ ᱚᱱᱟᱨᱮ ᱟᱹᱰᱤ ᱢᱚᱪ ᱮᱢ ᱞᱟᱹᱭ ᱠᱮᱜᱼᱟ ᱟᱫᱚ ᱚᱱᱟ ᱨᱮ ᱢᱤᱫ ᱵᱟᱨ ᱠᱟᱛᱷᱟᱧ ᱟᱸᱡᱚᱢ ᱛᱟᱞᱟᱝᱟ ᱟᱪᱪᱷᱟ ᱚᱱᱟ ᱚᱠᱟᱫᱚ ᱤᱧ ᱢᱮᱱᱠᱮᱜ ᱵᱚᱞᱮ ᱚᱱᱟ ᱦᱩᱲᱩ ᱠᱚ ᱮᱥᱯᱮᱨᱮᱭᱟ ᱚᱱᱟ ᱦᱮᱲᱦᱮᱫ ᱞᱮᱠᱟ ᱵᱚᱞᱮ ᱟᱫᱚ ᱟᱢ ᱦᱚᱸ ᱱᱚᱣᱟ ᱵᱟᱢ ᱵᱟᱢ‌ ᱞᱟᱹᱭᱮᱫ ᱛᱟᱞᱟᱝᱟ ᱟᱫᱚ ᱚᱱᱠᱟᱹᱧ ᱟᱸᱡᱚᱢ ᱠᱚᱣᱟ ᱵᱚᱞᱮ ᱮᱥᱯᱮᱨᱮᱹᱭᱟᱠᱚ‌ ᱟᱫᱚ ᱛᱤᱱᱟᱹᱜ ᱴᱟ ᱥᱟᱵᱤᱭᱟ ᱥᱟᱦᱤᱭᱟ ᱛᱤᱱᱟᱹᱜ ᱦᱟᱹᱵᱤᱡ ᱵᱟᱝ ᱥᱟᱹᱦᱤᱭᱟ ᱟᱫᱚ ᱟᱫᱚ ᱤᱧᱦᱚᱸ ᱚᱱᱟᱜᱤᱧ ᱢᱮᱱᱟ ᱵᱚᱞᱮ ᱡᱩᱫᱤ ᱚᱱᱟ ᱜᱷᱟᱸᱥ ᱜᱚᱡᱚᱜ ᱠᱷᱟᱡ ᱛᱚᱵᱮ ᱤᱧᱟᱹᱜ ᱟᱱᱫᱟᱡ ᱨᱤᱧ ᱢᱮᱱᱫᱟ ᱦᱩᱲᱩ ᱦᱚᱸ ᱜᱚᱡᱚᱜ ᱜᱮᱭᱟ ᱪᱮᱫᱟᱜ ᱡᱮ ᱜᱷᱟᱸᱥ ᱚᱱᱠᱟ ᱜᱮ ᱠᱟᱱ ᱜᱮᱭᱟ ᱱᱚᱣᱟ ᱦᱩᱲᱩ ᱦᱚᱸ ᱚᱱᱟ ᱯᱨᱚᱡᱟᱛᱤ ᱠᱟᱱ ᱜᱮᱭᱟ ᱟᱫᱚ ᱪᱮᱫ ᱞᱮᱠᱟ ᱠᱟᱱᱟ ᱥᱟᱹᱨᱤᱭᱟᱜ ᱪᱮᱫ ᱞᱮᱠᱟ ᱵᱟᱝ ᱠᱟᱱᱟ ᱟᱫᱚ ᱚᱱᱟ ᱫᱚ ᱵᱟᱞᱟᱝ ᱨᱚᱲ ᱫᱟᱲᱮ ᱠᱮᱭᱟ ᱟᱪᱪᱷᱟ ᱚᱱᱟ ᱫᱚ ᱴᱷᱤᱠ ᱜᱮᱭᱟ ᱟᱨ ᱚᱠᱟᱴᱟᱜ ᱠᱩᱥᱪᱟᱱᱮᱢ ᱞᱟᱹᱭ‌ ᱠᱩᱞᱤ ᱠᱤᱫᱤᱧ ᱛᱟᱞᱟᱝᱟ ᱚᱱᱟ ᱟᱞᱮᱥᱮᱫ ᱚᱱᱟ ᱠᱚ ᱪᱮᱫ ᱠᱚᱨᱮ ᱠᱚ ᱮᱥᱯᱨᱮ ᱵᱟᱲᱟᱭ ᱜᱮᱭᱟ ᱚᱱᱟ ᱵᱷᱤᱴᱟᱢᱤᱱ ᱠᱚ ᱪᱮᱫ ᱞᱮᱠᱟ ᱚᱱᱟ ᱠᱚ ᱵᱚᱞᱮ ᱟᱫᱚᱧ ᱞᱟᱹᱭ ᱟᱞᱟᱝᱟ ᱦᱮᱸ ᱟᱞᱮ ᱥᱮᱫ ᱦᱚᱸ ᱚᱱᱟ ᱵᱷᱤᱴᱟᱢᱤᱱ ᱡᱤᱱᱤᱥ ᱫᱚ ᱢᱟᱱ ᱞᱮᱭᱟ ᱚᱱᱟ ᱡᱟᱦᱟᱸᱴᱟᱜ ᱠᱚ ᱪᱟᱥᱵᱟᱥ ᱟᱞᱮ ᱚᱱᱟ ᱠᱤᱥᱟᱹᱨᱤ ᱦᱚᱸ ᱟᱹᱰᱤ ᱢᱚᱸᱡᱽ ᱚᱱᱟ ᱞᱟᱦᱟᱸ ᱵᱚᱪᱷᱚᱨ ᱦᱚᱸ ᱟᱞᱮ ᱞᱮ ᱮᱥᱯᱨᱮ ᱞᱮᱫᱟ ᱵᱚᱞᱮ ᱠᱤᱥᱟᱹᱨᱤ ᱚᱱᱟ ᱞᱟᱹᱴᱩᱭᱮᱱᱟ ᱛᱟᱭᱚᱢ ᱛᱮ ᱚᱱᱟ ᱮᱥᱯᱨᱮ ᱠᱮᱫᱟ ᱵᱚᱞᱮ ᱩᱱᱟᱹᱜ ᱠᱟᱡᱟᱠ ᱚᱱᱟ ᱱᱟᱹᱲᱤᱭᱮᱱᱟ ᱮᱠᱫᱚᱢ ᱜᱚᱴᱟ ᱚᱱᱟ ᱠᱷᱮᱛ ᱫᱚ ᱫᱟᱞᱚᱵᱽ ᱮᱥᱮᱫ ᱪᱟᱵᱟᱭᱮᱱᱟ ᱵᱚᱞᱮ ᱟᱨ ᱟᱹᱰᱤ ᱨᱟᱸᱜᱟᱣ ᱜᱮ ᱦᱩᱭᱱᱟ ᱟᱫᱚ ᱡᱟᱥᱛᱤ ᱦᱩᱭᱩᱜᱼᱟ ᱚᱱᱟᱠᱟᱞᱮ ᱮᱥᱯᱨᱮᱭᱟ ᱟᱨ ᱚᱱᱟ ᱡᱮᱭᱥᱮ ᱜᱤ ᱚᱱᱟ ᱱᱮᱛᱟᱨ ᱵᱟᱨᱥᱛᱤ ᱵᱮᱸᱜᱟᱲ ᱠᱚᱞᱮ ᱨᱚᱦᱚᱭ ᱜᱮᱭᱟᱞᱮ ᱟᱨ ᱱᱚᱣᱟ ᱛᱟᱞᱟ ᱨᱮᱫᱚ ᱪᱤᱞᱤ ᱛᱤᱡᱩ ᱠᱚᱪᱚ ᱠᱚ ᱤᱭᱟᱹᱜ ᱜᱮᱭᱟ ᱚᱱᱟ ᱥᱟᱠᱟᱢ ᱨᱮ ᱥᱮ ᱵᱟᱦᱟ ᱥᱚᱸᱜᱮ ᱵᱟᱦᱟ ᱥᱚᱸᱜᱮ ᱦᱩᱭᱱᱟ ᱠᱚ ᱡᱚᱢ ᱤᱭᱟᱹᱭᱟᱠᱚ ᱟᱫᱚ ᱩᱱ ᱥᱚᱢᱚᱭ ᱞᱮ ᱮᱥᱯᱨᱮᱭᱟ ᱟᱨ ᱮᱥᱯᱨᱮ ᱚᱝᱠᱟ ᱵᱚᱞᱮ ᱟᱹᱰᱤ ᱢᱚᱡᱽ ᱚᱱᱟ ᱫᱟᱨᱮ ᱠᱚᱦᱚᱸ ᱟᱹᱰᱤ ᱢᱚᱡᱽ ᱥᱟᱠᱟᱢ ᱠᱚ ᱟᱹᱰᱤ ᱢᱚᱸᱡᱽ ᱥᱟᱜᱮᱱᱚᱜᱼᱟ ᱟᱨ ᱛᱤᱡᱩ ᱠᱚ ᱛᱤᱱᱟᱹᱜ ᱠᱚ ᱡᱚᱢᱮᱫ ᱠᱟᱱᱟ ᱩᱱᱠᱩ ᱵᱟᱠᱚ ᱡᱚᱢᱟ ᱟᱫᱚ ᱚᱱᱮ ᱚᱱᱠᱟ ᱟᱞᱮ ᱥᱮᱫ ᱠᱚ ᱮᱥᱯᱨᱮ ᱜᱮᱭᱟ ᱱᱚᱣᱟ ᱫᱚ ᱟᱨ ᱵᱟᱝ ᱮᱥᱯᱨᱮ ᱞᱮᱠᱟᱱ ᱢᱟ ᱩᱱᱠᱩ ᱛᱤᱡᱩ ᱠᱚᱦᱚᱸ ᱡᱚᱢ ᱜᱮᱭᱟ ᱟᱨ ᱚᱱᱟ ᱫᱟᱨᱮ ᱦᱚᱸ ᱴᱷᱩᱠᱟᱹ ᱴᱷᱩᱴᱠᱟᱹ ᱢᱚᱡᱽ ᱛᱮ ᱵᱟᱝ ᱥᱟᱜᱮᱱ ᱥᱟᱠ ᱠᱚᱦᱚᱸ ᱵᱟᱝ ᱥᱟᱜᱮᱱᱚᱼᱟ ᱦᱮᱸ ᱟᱫᱚ ᱚᱱᱮ ᱚᱱᱠᱟᱜᱮ ᱟᱞᱮ ᱥᱮᱫ ᱦᱚᱸ ᱟᱫᱚ ᱜᱚᱝᱠᱮ ᱟᱨᱦᱚᱸ
ᱟᱪᱪᱷᱟ ᱱᱮᱛᱟᱨ ᱫᱤᱱ ᱨᱮ ᱟᱨᱦᱚᱸ ᱚᱱᱟ ᱥᱟᱶ ᱥᱟᱶᱛᱮ ᱟᱯᱮ ᱪᱮᱫ ᱯᱮ ᱨᱚᱦᱚᱭᱟ ᱱᱚᱣᱟ ᱫᱟᱜ ᱥᱟᱶ ᱥᱟᱶᱛᱮ ᱥᱮ ᱱᱚᱣᱟ ᱫᱟᱜ ᱫᱤᱥᱚᱢ ᱥᱟᱶ ᱥᱟᱶᱛᱮ ᱧᱮᱞ ᱢᱮ ᱟᱭᱢᱟ ᱞᱮᱠᱟᱱᱟᱜ ᱡᱤᱱᱤᱥ ᱪᱟᱥᱚᱜ ᱠᱟᱱᱟ ᱟᱫᱚ ᱢᱟᱞᱦᱟᱱ ᱠᱚ ᱦᱩᱭᱱᱟ ᱫᱮ ᱵᱮᱜᱟᱟᱬ ᱠᱚ ᱦᱩᱭᱮᱱᱟ, ᱵᱷᱤᱱᱰᱤ ᱠᱚ ᱠᱟᱨᱮᱞᱟ ᱠᱚ ᱠᱚ ᱟᱫᱚ ᱱᱚᱣᱟ ᱠᱚ ᱟᱯᱮᱥᱮᱫ ᱪᱮᱫ ᱞᱮᱠᱟ ᱟᱯᱮᱥᱮᱫ ᱠᱚ ᱨᱚᱦᱚᱭ ᱜᱮᱭᱟ ᱥᱮ ᱵᱟᱠᱚ ᱨᱚᱦᱚᱭᱟ ᱟᱨ ᱨᱚᱦᱚᱭ ᱠᱷᱟᱱ ᱠᱚ ᱚᱠᱟ ᱞᱮᱠᱟᱱ ᱡᱟᱭᱜᱟ ᱠᱚᱨᱮ ᱠᱚ ᱨᱚᱦᱚᱭᱟ᱾ ᱪᱟᱪᱞᱟᱣ ᱞᱟᱹᱭ ᱟᱞᱟᱝ ᱵᱮᱱ
ᱟᱪᱪᱷᱟ ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱼᱟ᱾ ᱡᱮ ᱱᱮᱛᱟᱨ ᱱᱚᱜᱼᱚᱭ ᱫᱟᱜᱽ ᱫᱤᱱ ᱠᱟᱱᱟ ᱟᱨ ᱦᱩᱲᱩ ᱨᱚᱦᱚᱭ ᱫᱤᱱ ᱦᱚᱸ ᱠᱟᱱᱟ ᱟᱫᱚ ᱱᱮᱛᱟᱨ ᱚᱠᱛᱮ ᱨᱮ ᱥᱮ ᱱᱮᱛᱟᱨ ᱥᱚᱢᱚᱭ ᱨᱮ ᱚᱱᱠᱟᱱᱟᱜ ᱪᱮᱫ ᱠᱚ ᱡᱤᱱᱤᱥ ᱠᱚ ᱨᱚᱦᱚᱭ ᱵᱟᱲᱟᱭ ᱜᱮᱭᱟ ᱥᱮ ᱪᱮᱫ ᱠᱚ ᱚᱱᱠᱟ ᱪᱟᱥᱼᱵᱟᱥ ᱦᱩᱭᱩᱜ ᱟᱞᱮ ᱥᱮᱭᱟᱜ ᱛᱚ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱼᱚᱭ ᱟᱹᱰᱤ ᱜᱟᱱ ᱜᱮ ᱪᱟᱥᱼᱵᱟᱥ ᱦᱩᱭᱩᱜᱼᱟ᱾ ᱢᱮᱛᱟᱜ ᱢᱮ ᱱᱮᱛᱟᱨ ᱠᱟᱛᱮᱫ ᱫᱚ ᱱᱚᱜᱼᱚᱭ ᱦᱩᱲᱩ ᱞᱮ ᱪᱟᱥᱼᱟ᱾ ᱛᱳ ᱦᱩᱲᱩ ᱥᱟᱶᱼᱥᱟᱶ ᱛᱮᱜᱮ ᱦᱟᱸᱜ ᱯᱤᱸᱰᱷᱟᱹ ᱨᱮ ᱟᱹᱰᱤᱜᱟᱱ ᱱᱚᱜᱼᱚᱭ ᱨᱟᱢᱵᱲᱟ ᱠᱚᱦᱚᱸ ᱞᱮ ᱮᱨ ᱵᱟᱲᱟᱭ ᱜᱮᱭᱟ ᱾ ᱟᱨ ᱨᱟᱢᱲᱟ ᱫᱚᱦᱚᱸ ᱢᱮᱛᱟᱜ ᱢᱮ ᱯᱤᱸᱰᱷᱟᱹ ᱨᱮ ᱵᱟᱫ ᱠᱟᱛᱮᱫ ᱱᱚᱜᱼᱚᱭ ᱜᱚᱰᱟ ᱠᱚᱨᱮ ᱦᱚᱸ ᱥᱮ ᱚᱱᱟ ᱵᱟᱹᱠᱤ ᱚᱱᱟ ᱡᱟᱭᱜᱟ ᱠᱚᱨᱮᱜ ᱮᱴᱟᱜ ᱡᱟᱭᱜᱟ ᱠᱚᱨᱮ ᱦᱚᱸ ᱪᱟᱥᱼᱵᱟᱥ ᱦᱩᱭᱩᱜ ᱜᱮᱭᱟ ᱾ ᱢᱮᱛᱟᱜ ᱢᱮ ᱱᱚᱣᱟ ᱞᱟᱹᱴᱩ ᱢᱟᱴᱟ ᱢᱚᱛᱞᱚᱵ ᱚᱱᱟ ᱜᱷᱟᱴᱟ ᱜᱷᱩᱴᱩ ᱚ ᱠᱷᱮᱛ ᱠᱚ ᱢᱮᱱᱟᱜ ᱠᱷᱟᱱ ᱜᱷᱩᱴᱩᱼ ᱜᱷᱩᱴᱩ ᱠᱷᱮᱛ ᱟᱫᱚ ᱚᱱᱟ ᱜᱷᱩᱴᱩ ᱠᱷᱮᱛ ᱨᱮᱜᱮ ᱦᱟᱸᱜ ᱡᱟᱹᱥᱛᱤ ᱫᱚᱞᱮ ᱪᱟᱥ ᱵᱟᱲᱟᱭ ᱜᱮᱭᱟ ᱾ ᱟᱨ ᱚᱸᱰᱮ ᱦᱚᱸ ᱢᱮᱛᱟᱜ ᱢᱮ ᱚᱠᱟ ᱴᱟᱜ ᱫᱚ ᱫᱟᱜ ᱚᱱᱠᱟ ᱵᱟᱝ ᱴᱟᱨᱦᱟᱜᱼᱟ ᱚᱸᱰᱮ ᱦᱚᱸ ᱪᱟᱥᱵᱟᱥ ᱦᱩᱭᱩᱜ ᱜᱮᱭᱟ᱾ ᱟᱫᱚ ᱚᱱᱟ ᱦᱚᱸ ᱢᱤᱫᱴᱮᱡ ᱵᱚᱛᱚᱨ ᱛᱟᱦᱮᱱᱟ ᱡᱮ ᱚᱸᱰᱮ ᱡᱚᱠᱷᱚᱱ ᱠᱟᱲᱟ ᱠᱚ ᱜᱟᱹᱭᱰᱨᱟ ᱠᱚᱠᱚ ᱪᱟᱞᱟᱜᱼᱟ ᱥᱮᱠᱚ ᱤᱫᱤ ᱛᱚ ᱚᱱᱟ ᱠᱚ ᱡᱚᱢ ᱦᱚᱪᱚᱭᱟ ᱟᱫᱚ ᱚᱱᱟᱛᱮ ᱟᱹᱰᱤ ᱡᱟ ᱡᱚᱠᱷᱚ ᱱᱟᱸᱜ ᱚᱱᱟᱫᱚ ᱫᱟᱨᱮ ᱴᱷᱤᱠᱚᱜᱼᱟ ᱛᱚᱠᱷᱚᱱ ᱫᱚ ᱵᱟᱠᱚ ᱡᱚᱢ ᱦᱚᱪᱚᱭᱟ ᱟᱫᱚ ᱤᱱᱟᱹ ᱵᱟᱛ ᱠᱟᱛᱮᱜ ᱦᱟᱸᱜ ᱢᱮᱛᱟᱜ ᱢᱮ ᱚᱱᱟ ᱱᱮᱛᱟᱨ ᱫᱤᱱ ᱱᱟᱸᱜ ᱪᱟᱥ ᱫᱚ ᱱᱚᱜᱸᱼᱚᱭ ᱡᱚᱸᱰᱽᱨᱟ ᱦᱚᱸᱞᱮ ᱪᱟᱥ ᱵᱟᱲᱟᱭ ᱜᱮᱭᱟ ᱟᱨ ᱡᱚᱸᱰᱽᱨᱟ ᱦᱚᱸ ᱱᱮᱛᱟᱨ ᱠᱟᱛᱮᱫ ᱫᱚ ᱚᱱᱟ ᱜᱷᱟᱴᱟ ᱜᱷᱴᱩ ᱨᱮᱜᱮ ᱥᱮ ᱴᱟᱺᱰᱤ ᱠᱚᱨᱮᱞᱮ ᱪᱟᱥ ᱵᱟᱲᱟᱭᱮᱫᱟ ᱾ ᱟᱨ ᱡᱚᱸᱱᱰᱨᱟ ᱵᱟᱫ ᱠᱟᱛᱮᱫ ᱫᱚ ᱦᱟᱸᱜ ᱢᱮᱛᱟᱢ ᱢᱮ ᱱᱚᱣᱟ ᱟᱨ ᱨᱟᱦᱮᱲ ᱱᱚᱣᱟ ᱦᱚᱸ ᱮᱠᱟᱞ ᱜᱮᱞᱮ ᱪᱟᱥᱼᱟ ᱱᱚᱣᱟ ᱫᱚ ᱴᱟᱺᱰᱤ ᱨᱮ ᱟᱨ ᱴᱟᱺᱰᱤ ᱵᱟᱫ ᱠᱟᱛᱮᱫ ᱦᱟᱸᱜ ᱚᱠᱟ ᱜᱟᱹᱰᱭᱟᱹ ᱯᱤᱸᱰᱦᱟᱹ ᱠᱚᱨᱮ ᱦᱚᱸ ᱪᱟᱥᱼᱵᱟᱥ ᱦᱩᱭᱩᱜ ᱜᱮᱭᱟ ᱦᱟᱸᱜ ᱟᱨ ᱥᱮ ᱤᱱᱟᱹ ᱵᱟᱛ ᱠᱟᱛᱮᱫ ᱢᱮᱛᱟᱜ ᱢᱮ ᱚᱱᱟ ᱜᱷᱟᱴᱟ ᱜᱷᱩᱴᱩ ᱥᱮ ᱚᱱᱟ ᱚᱠᱟ ᱴᱷᱮᱡ ᱫᱚ ᱜᱷᱩᱴᱩ ᱧᱚᱜ ᱜᱮᱭᱟ ᱠᱷᱮᱛ ᱦᱟᱸᱜ ᱚᱠᱟᱴᱷᱮᱱ ᱚᱱᱠᱟ ᱫᱟᱜᱽ ᱠᱚᱦᱟᱸᱜ ᱵᱟᱝ ᱴᱟᱨᱦᱟᱜᱼᱟ ᱟᱫᱚ ᱚᱸᱰᱮ ᱦᱚᱸ ᱱᱚᱜᱼᱚᱭ ᱨᱟᱦᱮᱲ ᱠᱚᱫᱚ ᱪᱟᱥᱼᱵᱟᱥ ᱦᱩᱭᱩᱜ ᱜᱮᱭᱟ ᱟᱨ ᱱᱮᱛᱟᱨ ᱫᱤᱱ ᱫᱚ ᱦᱟᱸᱜ ᱟᱞᱮ ᱥᱮᱫ ᱫᱚ ᱡᱟᱹᱥᱛᱤ ᱪᱤᱠᱟᱹᱭ ᱛᱮᱫᱚ ᱱᱚᱜᱼᱚᱭ ᱨᱟᱢᱲᱟ ᱟᱨ ᱡᱚᱸᱰᱨᱟ ᱟᱨ ᱱᱚᱣᱟ ᱨᱟᱦᱮᱲ ᱟᱨ ᱱᱤᱭᱟᱹ ᱠᱚᱜᱮ ᱦᱟᱸᱜ ᱡᱟᱹᱥᱛᱤ ᱫᱚ ᱪᱟᱥᱼᱵᱟᱥ ᱫᱚ ᱦᱩᱭᱩᱜᱼᱟ ᱢᱮᱛᱟᱜ ᱢᱮ ᱚᱱᱟ ᱵᱟᱹᱭᱦᱟᱹᱲ ᱨᱮᱫᱚ ᱦᱟᱸᱜ ᱟᱨ ᱚᱲᱟᱜ ᱥᱮᱨᱢᱟ ᱛᱮ ᱟᱹᱰᱤ ᱜᱟᱱ ᱜᱮ ᱪᱟᱥ-ᱵᱟᱥ ᱦᱩᱭᱩᱜᱼᱟ ᱢᱮᱛᱟᱜ ᱢᱮ ᱱᱚᱣᱟ ᱢᱟᱸᱞᱦᱟᱱ ᱦᱩᱭᱩᱜᱼᱟ ᱡᱷᱤᱸᱜᱟᱹ ᱦᱩᱭᱩᱜᱼᱟ ᱪᱮ ᱱᱚᱣᱟ ᱠᱚᱰᱷᱟ ᱠᱚᱦᱚᱸ ᱱᱮᱛᱟᱨ ᱜᱮᱠᱚ ᱫᱟᱨᱮ ᱵᱟᱲᱟ ᱠᱟᱜᱼᱟ ᱟᱨ ᱧᱮᱞ ᱠᱟᱹᱫᱟᱹᱧ ᱟᱞᱮ ᱥᱮᱫ ᱨᱮ ᱱᱚᱜᱼᱚᱭ ᱨᱟᱪᱟ ᱠᱚᱨᱮ ᱮᱠᱟᱞ ᱯᱩᱨᱟᱹᱭ ᱠᱚ ᱥᱟᱹᱲᱤᱢ ᱨᱮᱠᱚ ᱫᱟᱨᱮ ᱵᱟᱲᱟ ᱦᱚᱪᱚ ᱠᱟᱜᱼᱟᱧ ᱧᱮᱞ ᱠᱟᱜ ᱠᱚᱣᱟ ᱟᱹᱰᱤ ᱡᱟᱹᱥᱛᱤ ᱡᱟ. ᱥᱛᱤ ᱜᱮ ᱟᱞᱮ ᱥᱮᱫ ᱫᱚ ᱟᱨ ᱠᱚᱸᱰᱷᱟ ᱠᱚᱦᱚᱸ ᱥᱟᱹᱲᱤᱢ ᱨᱮᱠᱚ ᱫᱟᱨᱮ ᱵᱟᱲᱟ ᱦᱚᱪᱚ ᱠᱟᱜᱼᱟ ᱦᱟᱥᱟ ᱚᱲᱟᱜ ᱚᱠᱚᱭ ᱠᱚᱣᱟᱜ ᱢᱮᱱᱟᱜᱼᱟ ᱾ ᱟᱪᱷᱟ ᱜᱚᱝᱠᱮ ᱟᱯᱮ ᱥᱮᱫ ᱫᱚ ᱟᱪᱷᱟ ᱚᱱᱠᱟ ᱥᱟᱹᱲᱤᱢ ᱠᱚᱨᱮ ᱠᱚ ᱫᱟᱨᱮ ᱵᱟᱲᱟ ᱦᱚᱪᱚ ᱟᱜ ᱥᱮ ᱵᱟᱝ ᱯᱤᱰᱷᱟᱹ ᱠᱚ ᱥᱮ ᱠᱚᱸᱰᱦᱷᱟ ᱠᱚ
ᱦᱮᱸ ᱟᱹᱰᱤ ᱢᱚᱡᱮᱢ ᱞᱟᱹᱭ ᱠᱮᱫ-ᱟ ᱢᱟ ᱥᱮ ᱟᱨ ᱟᱞᱮ ᱥᱮᱫ ᱦᱚᱸ ᱚᱱᱠᱟᱜᱮ ᱱᱚᱣᱟ ᱚᱠᱟᱴᱟᱜ ᱞᱟᱹᱭ ᱠᱮᱫ ᱮᱢ ᱱᱚᱣᱟ ᱤᱭᱟᱹ ᱱᱚᱣᱟ ᱨᱟᱢᱲᱟ ᱡᱚᱱᱰᱽᱨᱟ ᱠᱚ ᱱᱚᱣᱟ ᱦᱚᱸ ᱟᱞᱮ ᱥᱮᱫ ᱫᱚ ᱡᱚᱸᱰᱽᱨᱟ ᱫᱚ ᱟᱹᱰᱤ ᱠᱚᱢ ᱜᱮ ᱟᱞᱮ ᱥᱮᱫ ᱫᱚ ᱠᱚ ᱤᱭᱟᱹᱭᱟ ᱪᱮᱫᱟᱜ ᱡᱮ ᱱᱚᱱᱠᱟ ᱡᱚᱱᱰᱽᱨᱟ ᱦᱚᱸᱢ ᱪᱟᱥ ᱜᱮᱭᱟᱢ ᱛᱚ ᱟᱫᱚ ᱟᱹᱰᱤ ᱠᱟᱡᱟᱠ ᱜᱮ ᱮᱨ ᱦᱩᱭᱩᱜᱼᱟ ᱾ ᱱᱟ ᱤᱭᱟᱹᱭ ᱦᱩᱭᱩᱜᱼᱟ ᱯᱩᱭ ᱦᱩᱭᱩᱜᱼᱟ ᱟᱫᱚ ᱯᱩᱸ ᱟ. ᱰᱤ ᱠᱟᱡᱟᱠ ᱱᱮᱛᱟᱨ ᱠᱚ ᱦᱚᱲ ᱠᱚ ᱟᱥᱠᱮᱛᱚᱜ ᱠᱟᱱᱟ ᱠᱚ ᱟᱫᱚ ᱡᱟᱜᱮ ᱨᱟᱯᱟᱜ ᱡᱚᱝ ᱞᱮᱠᱟ ᱚᱱᱟ ᱮᱨ ᱭᱟ ᱮᱨ ᱦᱚᱠᱚ ᱮᱨᱟ ᱟᱨ ᱠᱷᱟᱡ ᱫᱚ ᱠᱤᱨᱤᱧ ᱠᱟᱛᱮᱜ ᱜᱮ ᱡᱟᱜᱮ ᱨᱟᱯᱟᱜ ᱠᱚ ᱫᱚ ᱦᱩᱭᱩᱜᱼᱟ ᱾ ᱟᱨ ᱚᱠᱟᱴᱟᱜ ᱨᱟᱢᱲᱟᱢ ᱢᱮᱱ ᱠᱮᱫᱮᱜᱼᱟ ᱚᱱᱟ ᱠᱚᱫᱚ ᱟᱞᱮ ᱥᱮᱫ ᱫᱚ ᱯᱤᱸᱰᱷᱟᱹ ᱨᱮᱜᱮ ᱠᱚ ᱤᱭᱟᱹᱭᱟ ᱚᱱᱟ ᱫᱚ ᱚᱱᱟ ᱦᱩᱲᱩ ᱜᱮᱪ ᱚᱱᱟ ᱦᱩᱲᱩ ᱜᱮ ᱯᱤᱰᱟᱹ ᱛᱟᱞᱟ ᱯᱤᱸᱰᱦᱟᱹ -ᱯᱤᱸᱰᱦᱟᱹ ᱛᱮ ᱟᱨ ᱚᱱᱟ ᱟᱨᱮ ᱥᱮ ᱚᱱᱟ ᱴᱟᱺᱰᱤ ᱠᱚᱢ ᱞᱟᱹᱭ ᱠᱮᱫᱼᱟ ᱚᱱᱟ ᱠᱚᱨᱮ ᱫᱚ ᱚᱱᱟ ᱪᱮᱫ ᱠᱚ ᱢᱮᱱᱼᱟ ᱟᱞᱮ ᱱᱚᱰᱮ ᱫᱚ ᱚᱱᱟ ᱮᱨ ᱦᱩᱫᱟᱹᱭ ᱮᱨᱦᱩᱫᱟᱹᱭ ᱠᱚ ᱪᱷᱩᱴᱟᱹᱣ ᱠᱚᱜ ᱟ ᱟᱨ ᱚᱱᱟ ᱦᱩᱲᱩ ᱫᱚ ᱟᱹᱰᱤ ᱢᱚᱸᱡᱽ ᱜᱮ ᱦᱩᱭᱩᱜᱼᱟ ᱾ ᱚᱱᱮ ᱚᱱᱠᱟᱜᱮ ᱟᱨ ᱟᱹᱰᱤ ᱢᱚᱡᱽ ᱜᱮ ᱦᱩᱭᱩᱜᱼᱟ ᱟᱞᱮ ᱥᱮᱫ ᱫᱚ ᱮᱨᱦᱩᱫᱟᱹᱭ ᱦᱚᱸ ᱟᱨ ᱚᱱᱟ ᱴᱟᱺᱰᱤ ᱨᱮ ᱫᱚ ᱟᱫᱚ ᱤᱱᱟᱹᱜᱮ ᱟᱨ ᱡᱟᱦᱱᱟᱜ ᱢᱟ ᱪᱮᱫ ᱮᱢ ᱪᱤᱠᱟ. ᱫᱟᱲᱮᱭᱟᱜᱼᱟ ᱟᱫᱚ ᱚᱱᱟᱛᱮ ᱟᱹᱰᱤ ᱟᱥᱮ ᱜᱮ ᱛᱟᱦᱮᱱᱟ ᱴᱟᱺᱰᱤ ᱦᱚᱸ ᱟᱫᱚ ᱚᱱᱟ ᱛᱮᱜᱮ ᱮᱨ ᱟ. ᱫᱟ. ᱭ ᱠᱚ ᱪᱷᱤᱴᱟᱹᱣ ᱠᱚᱜᱼᱟ ᱠᱚ ᱟᱨ ᱟᱹᱰᱤ ᱢᱚᱸᱡᱽ ᱜᱮ ᱦᱩᱭᱩᱜᱼᱟ ᱚᱱᱟ ᱦᱚᱸ ᱜᱩᱦᱩᱢ ᱞᱮᱠᱟ ᱟᱫᱚ ᱜᱩᱢ ᱞᱮᱠᱟ ᱜᱮᱫ ᱢᱮ ᱵᱚᱞᱮ ᱟᱪᱪᱷᱟ ᱡᱮᱴᱟᱧ ᱠᱩᱞᱤ ᱢᱮᱭᱟ ᱵᱚᱞᱮ ᱟᱯᱮ ᱥᱮᱫ ᱪᱮᱫ ᱞᱮᱠᱟ ᱠᱚ ᱤᱭᱟᱹᱭᱟ ᱚᱱᱟ ᱡᱟ ᱚᱱᱟ ᱤᱭᱟᱹ ᱠᱚ ᱢᱮᱱᱟ ᱪᱮᱫ ᱠᱚ ᱢᱮᱱᱟ? ᱟᱨ ᱪᱮᱫ ᱠᱚ ᱢᱮᱱᱟ ᱚᱱᱟ ᱠᱷᱚᱫᱮ ᱠᱷᱚᱫᱮ ᱦᱩᱭᱱᱟ᱾ ᱟᱨ ᱚᱱᱟ ᱠᱚᱫᱚ ᱪᱮ ᱟᱯᱮ ᱫᱚᱠᱚ ᱤᱭᱟᱹᱭᱟ ᱠᱚ ᱥᱮ ᱵᱟᱝ ᱠᱷᱚᱫᱮ ᱦᱩᱭᱱᱟ ᱟᱨ ᱚᱱᱟ ᱪᱮᱫ ᱠᱚ ᱚᱱᱠᱟ ᱵᱚᱞᱮ ᱢᱤᱫᱴᱮᱡ ᱜᱤᱫᱽᱨᱟ. ᱥᱮᱫ ᱤᱧ ᱪᱟᱞᱟᱣ ᱞᱮᱱᱟ ᱚᱱᱛᱮ ᱫᱚ ᱟᱹᱰᱤ ᱠᱟᱡᱟᱠ ᱠᱷᱚᱫᱮ ᱠᱚ ᱤᱭᱟᱹ ᱪᱟᱥ ᱜᱮᱭᱟ ᱠᱚ ᱚᱱᱟ ᱨᱚᱦᱚᱭ ᱠᱚ᱾ ᱟᱫᱚ ᱟᱯᱮᱥᱮᱫ ᱚᱱᱟ ᱤᱭᱟᱹ ᱢᱮᱱᱟᱜ ᱟᱥᱮ ᱵᱟᱝ ᱵᱟᱡᱽᱲᱟ ᱠᱚ ᱦᱩᱭᱱᱟ ᱚᱱᱟ ᱥᱟᱶ ᱠᱚ ᱟᱫᱚ ᱚᱱᱟ ᱱᱚ ᱚᱱᱟ ᱱᱮᱛᱟᱨ ᱫᱤᱱ ᱠᱚ ᱪᱟᱥᱟ ᱵᱚᱞᱮ ᱟᱫᱚ ᱪᱟᱥ ᱯᱩᱥ ᱠᱚ ᱨᱚᱦᱚᱭᱟ ᱵᱚᱞᱮ ᱟᱫᱚ ᱟᱯᱮᱥᱮᱫ ᱱᱚᱣᱟ ᱪᱮᱫ ᱞᱮᱠᱟ ᱧᱮᱞᱚᱜ ᱠᱟᱱᱟ ᱱᱚᱣᱟ ᱟᱹᱰᱤ ᱢᱟᱨᱮ ᱪᱟᱥᱟ ᱠᱟᱱᱟ ᱵᱚᱞᱮ? ᱛᱚ ᱚᱱᱟ ᱛᱷᱚᱲᱟᱢ ᱞᱟᱹᱭ ᱞᱟᱝᱟ
ᱟᱪᱪᱷᱟ ᱟᱹᱰᱤ ᱱᱟᱯᱟᱭ ᱠᱩᱠᱞᱤ ᱵᱮᱱ ᱫᱚᱦᱚ ᱤᱧᱦᱚᱸ ᱡᱚᱠᱷᱚᱱ ᱢᱤᱫ ᱵᱟᱨ ᱠᱟᱛᱷᱟ ᱱᱚᱣᱟᱨᱮ ᱞᱟᱹᱭ ᱢᱮ ᱱᱟ ᱱᱚᱣᱟ ᱠᱚᱫᱮ ᱠᱚ ᱦᱟᱸᱜ ᱚᱠᱟᱢ ᱞᱟᱹᱭ ᱠᱮᱜ ᱟ ᱚᱱᱟ ᱠᱚᱫᱚ ᱦᱟᱸᱜ ᱟᱞᱮᱥᱮᱫ ᱫᱚ ᱵᱟᱠᱚ ᱪᱟᱥᱟ ᱟᱨ ᱤᱱᱟᱹ ᱠᱚ ᱵᱟᱫ ᱠᱟᱛᱮᱫ ᱱᱚᱣᱟᱸ ᱟᱞᱮ ᱥᱮᱫ ᱦᱚᱸ ᱟᱹᱰᱤ ᱜᱟᱱ ᱜᱮ ᱪᱟᱥ-ᱵᱟᱥ ᱦᱩᱭᱩᱜᱼᱟ ᱢᱮᱛᱟᱜ ᱢᱮ ᱱᱚᱣᱟ ᱠᱚᱫᱮ ᱵᱟᱫ ᱠᱟᱛᱮᱫ ᱫᱚ ᱚᱠᱟᱢ ᱞᱟᱹᱭ ᱠᱮᱜᱼᱟ ᱡᱮ ᱟᱨ ᱪᱮᱫ ᱮᱢ ᱞᱟᱹᱭ ᱠᱮᱫᱼᱟ ᱵᱟᱡᱽᱲᱟ ᱟᱨ ᱱᱚᱣᱟ ᱦᱚᱸᱠᱚ ᱪᱟᱥ-ᱵᱟᱥ ᱵᱟᱲᱟᱭᱟ ᱠᱟᱱ ᱛᱟᱦᱮᱱᱟ ᱧᱮᱞ ᱵᱟᱲᱟ ᱞᱮᱫ ᱟᱹᱧ ᱞᱟᱦᱟ ᱻᱞᱟᱦᱟ ᱢᱮᱛᱟᱜ ᱢᱮ ᱦᱩᱭ ᱱᱟ ᱯᱟᱥᱮ ᱱᱤᱛᱚᱜ ᱫᱚ ᱪᱷᱚ ᱥᱟᱛ ᱵᱚᱪᱷᱚ ᱡᱷᱚᱨᱜᱟᱱ ᱦᱩᱭᱩᱜ ᱠᱟᱱᱟ ᱟᱫᱚ ᱩᱱ ᱥᱚᱢᱚᱭᱤᱧ ᱧᱮᱞ ᱵᱟᱲᱟ ᱞᱮᱫᱟ ᱵᱟᱡᱽᱲᱟ ᱠᱚᱦᱚᱸ ᱠᱚ ᱪᱟᱥ ᱵᱟᱲᱟ ᱞᱮᱫᱼᱟ ᱢᱤᱫ ᱴᱟᱺᱰᱤ ᱛᱟᱦᱮᱸ ᱠᱟᱱᱟ ᱚᱸᱰᱮ᱾ ᱟᱫᱚ ᱱᱚᱜᱼᱚᱭ ᱱᱮᱛᱟᱨ ᱠᱟᱛᱮ ᱢᱟ ᱮᱠᱟᱞ ᱜᱮ ᱵᱟᱠᱚ ᱪᱟᱥ ᱠᱟᱫ᱾ ᱟᱫᱚ ᱯᱟᱥᱮᱜ ᱦᱟᱸ ᱚᱱᱠᱟ ᱡᱩᱫᱤ ᱠᱚ ᱪᱟᱥ ᱠᱷᱟᱡ ᱟᱨ ᱱᱮᱛᱟᱨ ᱧᱮᱞ ᱮᱫᱟ ᱵᱚᱞᱮ ᱪᱟᱥᱵᱟᱥ ᱚᱱᱟ ᱠᱚ ᱡᱤᱱᱤᱥ ᱵᱟᱹᱭ ᱵᱟᱹᱭᱛᱮ ᱠᱚᱢ ᱪᱟᱞᱟᱜ ᱠᱟᱱᱟ ᱚᱱᱠᱟ ᱠᱚ ᱧᱮᱞ ᱮᱫᱟ ᱵᱚᱞᱮ ᱚᱠᱟᱴᱟᱜ ᱪᱟᱥᱵᱟᱥ ᱨᱮ ᱡᱟᱹᱥᱛᱤ ᱞᱟᱵᱷ ᱢᱮᱱᱟᱜ ᱠᱟᱜ-ᱟ᱾ ᱚᱱᱟᱴᱟᱜ ᱠᱚ ᱪᱟᱥᱵᱟᱥ ᱫᱟ ᱵᱚᱞᱮ ᱡᱚᱢ ᱞᱟᱹᱜᱤᱫ ᱫᱚ ᱵᱚᱞᱮ ᱡᱟᱜᱮᱧ ᱪᱟᱥᱟᱹᱧ ᱡᱚᱢ ᱞᱟᱜᱟᱭᱟ ᱚᱱᱠᱟ ᱫᱚ ᱵᱟᱝ᱾ ᱱᱮᱛᱟᱨ ᱫᱚ ᱚᱠᱟᱴᱟᱜ ᱨᱮ ᱞᱟᱵᱷ ᱢᱮᱱᱟᱜᱼᱟ ᱚᱱᱟᱜᱮ᱾ ᱠᱤᱨᱤᱧ ᱠᱟᱛᱮᱧᱡᱚᱢᱟ ᱵᱚᱨᱚᱝ ᱮᱱᱦᱚᱸ ᱴᱷᱤᱠ ᱜᱮᱭᱟ ᱵᱚᱞᱮ ᱮᱱᱦᱚᱸ ᱚᱱᱟ ᱫᱚ ᱵᱟᱹᱧ ᱪᱟᱥᱵᱟᱥ-ᱟ᱾ ᱟᱫᱚ ᱚᱱᱮ ᱚᱱᱠᱟ ᱟᱹᱰᱤ ᱡᱟᱹᱥᱛᱤ ᱱᱮᱛᱟᱨ ᱠᱚᱛᱮᱧ ᱧᱮᱞ ᱮᱫᱟ ᱵᱚᱞᱮ ᱚᱱᱟ ᱪᱟᱥᱵᱟᱥ ᱨᱮᱦᱚᱸ ᱠᱚ ᱵᱤᱡᱽᱱᱮᱥ ᱫᱟ ᱟᱹᱰᱤ ᱜᱟᱱ ᱦᱚᱲ ᱫᱚ᱾ ᱟᱨ ᱞᱟᱦᱟᱛᱤᱧ ᱫᱤᱥᱟᱹᱭ ᱫᱟ ᱵᱚᱞᱮ ᱡᱟᱦᱟᱱᱟᱜ ᱜᱮ ᱵᱤᱡᱽᱱᱮᱥ ᱞᱟᱹᱜᱤᱫ ᱫᱷᱟᱹᱨᱤᱡ ᱫᱚ ᱵᱟᱝ ᱠᱷᱟᱹᱞᱤ ᱡᱚᱢ ᱞᱟᱹᱜᱤᱫ ᱫᱷᱟᱹᱨᱤᱡ ᱠᱚ ᱪᱟᱥᱵᱟᱥ ᱛᱟᱜ ᱠᱟᱱ ᱛᱟᱦᱮᱱᱟ ᱱᱚᱣᱟ ᱠᱚ ᱟᱹᱰᱤ ᱡᱟ. ᱥᱛᱤ ᱧᱮᱞᱚᱜᱚᱜ ᱠᱟᱱ ᱛᱟᱦᱮᱱᱟ ᱞᱟᱦᱟᱛᱮ ᱟᱨ ᱱᱮᱛᱟᱨ ᱫᱚ ᱵᱟᱝ ᱵᱚᱞᱮ ᱡᱟᱦᱟᱱᱟᱜ ᱜᱮ ᱪᱟᱥᱵᱟᱥ ᱛᱟᱢ ᱛᱚ ᱚᱱᱟᱦᱚᱸᱢ ᱟᱹᱠᱷᱨᱤᱧᱟᱢ ᱥᱮᱢ ᱵᱤᱡᱽᱱᱮᱥᱟ ᱚᱱᱮ ᱚᱱᱟ ᱠᱚ ᱟᱹᱰᱤ ᱡᱟᱹᱥᱛᱤ ᱱᱚᱜᱼᱚᱭ ᱱᱮᱛᱟᱨ ᱧᱮᱞᱚᱜ ᱠᱟᱱᱟ᱾ ᱟᱨ ᱚᱱᱮ ᱚᱱᱠᱟᱧ ᱞᱟᱹᱭ ᱠᱮᱭᱟ ᱟᱞᱮᱥᱮᱫ ᱫᱚ ᱱᱚᱜᱼᱚᱭ ᱚᱲᱟᱜ ᱨᱮᱦᱚᱸ ᱟᱹᱰᱤ ᱜᱟᱱ ᱠᱚ ᱪᱟᱥᱵᱟᱥ-ᱟ ᱢᱮᱛᱟᱭ ᱢᱮ ᱚᱲᱟᱜ ᱨᱮᱦᱚᱸ᱾ ᱧᱮᱞ ᱞᱮᱠᱷᱟᱡ ᱫᱚ ᱱᱚᱜᱼᱚᱭ ᱠᱚᱸᱰᱦᱟ ᱦᱚᱛᱚᱫ ᱱᱮᱛᱟᱨ ᱢᱟ ᱢᱟᱞᱦᱟᱱ ᱨᱮᱭᱟᱜ ᱢᱟᱞᱦᱟᱱ ᱦᱚᱸ᱾ ᱠᱚᱸᱰᱷᱟ ᱦᱩᱭᱱᱟ, ᱦᱚᱛᱚᱫ ᱦᱩᱭᱱᱟ ᱥᱮ ᱤᱱᱟᱹ ᱵᱟᱫ ᱠᱟᱛᱮᱫ ᱚᱠᱟ ᱢᱮᱱᱟᱜᱼᱟ ᱥᱟᱹᱲᱤᱢ ᱨᱮᱦᱚᱸ ᱟᱞᱮ ᱥᱮᱫ ᱫᱚ ᱠᱚᱸᱰᱷᱟ ᱠᱚᱠᱚ ᱨᱟᱠᱟᱵ ᱵᱟᱲᱟ ᱠᱟᱜᱼᱟ᱾ ᱥᱮ ᱦᱚᱛᱚᱫ ᱠᱚᱠᱚ ᱨᱟᱠᱟᱵ ᱵᱟᱲᱟ ᱠᱟᱜᱼᱟ ᱥᱟᱹᱲᱤᱢ ᱠᱚᱨᱮ ᱦᱚᱸ ᱪᱟᱥᱵᱟᱥ ᱟᱹᱰᱤ ᱱᱟᱯᱟᱭ ᱦᱩᱭᱩᱜᱼᱟ᱾ ᱟᱨ ᱥᱮ ᱤᱱᱟᱹ ᱵᱟᱫ ᱠᱟᱛᱮᱜ ᱱᱚᱜᱼᱚᱭ ᱯᱩᱨᱟᱹᱭ ᱠᱚᱦᱚᱸ ᱟᱹᱰᱤ ᱜᱟᱱ ᱱᱚᱜᱼᱚᱭ ᱪᱮᱛᱟᱱ ᱨᱮ ᱥᱟᱹᱲᱤᱢ ᱠᱚᱨᱮ ᱠᱚ ᱨᱟᱠᱟᱵ ᱵᱟᱲᱟ ᱠᱟᱜᱼᱟ ᱥᱮ ᱡᱷᱟᱴᱟ ᱠᱚᱨᱮ ᱦᱚᱸ ᱮᱥᱮ ᱫᱚ ᱛᱟᱦᱮᱱ ᱜᱮᱭᱟ᱾ ᱟᱫᱚ ᱡᱟᱹᱥᱛᱤ ᱠᱟᱭ ᱛᱮᱧ ᱧᱮᱞ ᱠᱟᱜᱟ ᱱᱚᱜᱚᱭ ᱥᱟᱹᱲᱤᱧ ᱨᱮᱠᱚ ᱨᱟᱠᱟᱵ ᱵᱟᱲᱟ ᱠᱟᱜ ᱤᱧ ᱧᱮᱞ ᱠᱟᱫᱟ ᱡᱟᱹᱥᱛᱤ ᱫᱚ᱾ ᱟᱪᱪᱷᱟ ᱟᱯᱮ ᱥᱮᱫ ᱫᱚ ᱥᱟᱹᱲᱤᱢ ᱠᱚᱫᱚ ᱚᱱᱟ ᱯᱤᱰᱷᱟᱹ ᱤᱭᱟᱹ ᱯᱤᱰᱷᱟᱹᱧ ᱢᱮᱱᱮᱫ ᱠᱟᱱ ᱚᱱᱟ ᱦᱚᱛᱚᱫ ᱠᱚᱸᱰᱟ ᱥᱮ ᱱᱚᱶᱟ ᱯᱩᱨᱟᱹᱭ ᱠᱚ ᱥᱟᱹᱲᱤᱢ ᱠᱚᱫᱚ ᱠᱚ ᱨᱟᱠᱟᱵ ᱵᱟᱲᱟᱭᱟ ᱥᱮ ᱵᱟᱠᱚ ᱨᱟᱠᱟᱵ ᱵᱟᱲᱟᱭᱟ?
ᱦᱩᱸ ᱟᱹᱰᱤ ᱢᱚᱸᱡᱮᱢ ᱦᱩᱢ ᱦᱩ ᱢᱩ ᱠᱮᱜᱼᱟ ᱟᱨ ᱤᱧᱦᱚᱸ ᱚᱱᱟ ᱵᱟᱨᱮᱨᱮ ᱤᱧᱦᱚᱸ ᱢᱤᱫ ᱵᱟᱨ ᱠᱟᱛᱷᱟ ᱟᱞᱮᱥᱮᱫ ᱤᱧ ᱞᱟᱹᱭ ᱟᱡᱚᱢᱟᱵᱚᱱᱟ᱾ ᱚᱱᱮ ᱟᱹᱞᱩ ᱪᱮᱫ ᱮᱢ ᱞᱟᱹᱭ ᱠᱮᱫ ᱜᱮᱭᱟ ᱚᱱᱟ ᱠᱚᱸᱰᱷᱟ ᱠᱚ, ᱢᱟᱞᱟᱱ ᱠᱚ, ᱯᱩᱨᱟᱹᱭ ᱠᱚ ᱟᱫᱚ ᱚᱱᱮ ᱯᱟᱥᱮᱡ ᱱᱚᱣᱟ ᱠᱚᱦᱚᱸ ᱟᱞᱮ ᱥᱚᱢᱚᱭ ᱤᱱᱠᱟᱹ ᱠᱟᱱ ᱜᱮᱭᱟ ᱚᱱᱟ ᱚᱲᱟᱜ ᱚᱲᱟᱜ ᱠᱩᱰᱟᱢ ᱥᱮᱫ ᱛᱮ ᱚᱱᱟ ᱢᱟᱲᱚᱢᱚᱜᱼᱟ ᱞᱮ ᱢᱟᱲᱚᱢ ᱠᱚ ᱥᱮ ᱢᱟᱲᱚᱢ ᱟᱞᱮ ᱞᱟᱦᱟ ᱨᱮᱫᱚ ᱢᱟᱲᱚᱢ ᱢᱟᱲᱚᱢ ᱛᱮ ᱚᱱᱠᱟ ᱛᱮ ᱵᱟ ᱟᱱᱴᱟ ᱟᱫᱚ ᱥᱟᱹᱲᱤᱢ ᱥᱮᱫ ᱜᱮ ᱨᱟᱠᱟᱵᱚᱜᱼᱟ ᱟᱫᱚ ᱟᱹᱰᱤ ᱢᱚᱸᱡ ᱦᱩᱭᱩᱜᱼᱟ ᱚᱱᱟ ᱦᱚᱸ ᱠᱚᱸᱰᱦᱟ ᱦᱩᱭᱳᱱᱟ, ᱦᱚᱛᱚᱫ ᱦᱩᱭᱮᱱᱟ᱾ ᱢᱟᱞᱦᱟᱱ ᱦᱩᱭᱱᱟ ᱠᱷᱟᱥ ᱠᱟᱭ ᱛᱮᱫᱚ ᱯᱮᱭᱟ ᱯᱮᱭᱟ ᱡᱤᱱᱤᱥ ᱵᱚᱞᱮ ᱚᱱᱟ ᱥᱟᱹᱲᱤ ᱨᱮᱫᱚᱞᱮ ᱤᱭᱟᱹᱭᱟ᱾ ᱦᱚᱛᱚᱫ, ᱠᱚᱸᱰᱷᱟ, ᱟᱨ ᱢᱟᱞᱦᱟᱱ ᱟᱨ ᱯᱩᱨᱟᱹᱭ ᱠᱚᱫᱚ ᱚᱱᱟ ᱢᱟᱲᱟᱝ ᱨᱮᱜᱮ ᱛᱟᱦᱮᱱᱟ ᱡᱟᱹᱥᱛᱤ ᱠᱟᱭ ᱫᱚ ᱚᱱᱮ ᱚᱱᱠᱟ ᱜᱮ ᱟᱨ ᱪᱮᱫ ᱠᱚ ᱢᱮᱱᱟ ᱚᱱᱟ ᱟᱯᱮ ᱥᱮᱫ ᱫᱚ ᱟᱪᱪᱷᱟ ᱚᱱᱟ ᱡᱚᱱᱰᱨᱟ ᱵᱟᱲᱜᱮ ᱨᱮ ᱪᱮᱫ ᱠᱚᱯᱮ ᱪᱮᱠᱟᱹ ᱜᱮᱭᱟᱯᱮ ᱪᱮᱫ ᱠᱚᱯᱮ ᱮᱨ ᱥᱟᱞᱟᱜ ᱜᱟ ᱚᱱᱟ ᱡᱚᱸᱰᱨᱟ ᱵᱷᱟᱹᱲᱜᱤ ᱨᱮᱠᱚ ᱞᱟᱹᱭᱟ ᱟᱹᱰᱤ ᱟᱭᱢᱟ ᱡᱤᱱᱤᱥ ᱠᱚ ᱮᱨ ᱥᱟᱞᱟᱜᱟ ᱡᱟᱹᱱᱤ ᱦᱩᱭᱱᱟ ᱟᱨ ᱨᱟᱦᱮᱲ ᱦᱚᱠᱚ ᱮᱨ ᱥᱟᱞᱟᱫ ᱜᱮᱭᱟ ᱠᱚ ᱟᱨ ᱚᱱᱟ ᱥᱟᱹᱨᱤ ᱡᱤᱱᱤᱥᱤᱡᱚᱢ ᱦᱚᱸ ᱚᱱᱟ ᱡᱷᱤᱸᱜᱟᱹ ᱡᱷᱤᱸᱜᱟᱹ ᱠᱚ ᱢᱮᱛᱟᱜᱼᱟ ᱜᱷᱟᱝᱨᱟ ᱠᱚ ᱰᱟᱝᱟᱝᱨᱟ ᱠᱚ